ᱦᱮᱸ ᱮᱠᱫᱚᱢ ᱜᱚᱝᱠᱮ ᱪᱟᱸᱫᱚ ᱵᱚᱸᱜᱣᱟᱜ ᱫᱟᱭᱟ ᱢᱟᱭᱟ ᱛᱮ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱱᱤᱛ ᱫᱚ ᱟᱹᱰᱤ ᱱᱟᱯ ᱱᱟᱯᱟᱭ ᱜᱮ ᱢᱮᱱᱟᱜ ᱟᱠᱟᱫ ᱞᱤᱧᱟ
ᱟᱪᱪᱷᱟ ᱱᱟᱯᱟᱭ ᱠᱷᱟᱱ ᱜᱮ ᱱᱟᱯᱟᱭ ᱡᱚᱛᱚ ᱦᱚᱲᱮ ᱱᱟᱯᱟᱭ ᱵᱚᱱ ᱛᱟᱦᱮᱱ ᱢᱟ ᱱᱚᱣᱟ ᱜᱮᱵᱚᱱ ᱠᱷᱚᱡᱚᱜᱼᱟ ᱥᱮ
ᱦᱳᱭ ᱜᱚᱢᱠᱮ ᱦᱳᱭ ᱟᱨ ᱜᱚᱢᱠᱮ ᱟᱹᱵᱤᱱ ᱜᱮ ᱪᱮᱫ ᱞᱮᱠᱟ ᱢᱮᱱᱟᱜ ᱟᱠᱟᱜ ᱵᱤᱱᱟ
ᱦᱮᱸ ᱜᱚᱝᱠᱮ ᱟᱞᱤᱧ ᱦᱚᱸ ᱱᱤᱭᱟᱹ ᱵᱮᱲᱟ ᱢᱟ ᱱᱟᱯᱟᱭ ᱜᱮ ᱢᱮᱱᱟᱜ ᱟᱠᱟᱫ ᱞᱤᱧᱟᱹ ᱟᱵᱮᱱ ᱜᱮ ᱚᱠᱟ ᱞᱮᱠᱟ ᱠᱟᱹᱴᱤᱡ ᱢᱟ ᱞᱟᱹᱭ ᱧᱚᱜ ᱵᱮᱱ ᱦᱮᱸ
ᱟᱹᱞᱤᱧ ᱦᱚᱸ ᱟᱹᱰᱤ ᱱᱟᱯ ᱱᱟᱯᱟᱭ ᱜᱮ ᱢᱮᱱᱟᱜ ᱟᱠᱟᱫ ᱞᱤᱧᱟᱹ
ᱟᱪᱪᱷᱟ ᱜᱚᱝᱠᱮ ᱱᱟᱯᱟᱭ ᱠᱷᱟᱱ ᱜᱮ ᱱᱟᱯᱟᱭ ᱟᱪᱪᱷᱟ ᱜᱚᱝᱠᱮ ᱤᱧ ᱟᱞᱤᱧ ᱫᱚ ᱢᱤᱫᱴᱟᱝ ᱠᱟᱛᱷᱟ ᱠᱟᱛᱷᱟᱞᱤᱧ ᱞᱟᱹᱭᱮᱜᱼᱟ ᱦᱮᱸ ᱥᱮ
ᱦᱟᱯᱮ ᱜᱚᱝᱠᱮ ᱦᱟᱯᱮ ᱦᱟᱯᱮ ᱟᱫᱚ ᱞᱟᱹᱭ ᱫᱟᱹᱞᱤᱧ ᱮᱸ ᱠᱟ ᱵᱟᱹᱥᱭᱢ ᱦᱩᱭᱱᱟ ᱥᱮ ᱵᱟᱝ ᱜᱚᱢᱠᱮ?
ᱦᱮᱸ ᱜᱚᱝᱠᱮ ᱵᱟᱹᱥᱭᱟᱹᱢ ᱠᱚᱫᱚ ᱦᱩᱭ ᱠᱟᱱᱟ ᱦᱮᱸ ᱥᱮ ᱟᱫᱚ ᱜᱚᱝᱠᱮ ᱟᱹᱞᱤᱧᱟᱜ ᱢᱤᱫᱴᱮᱱ ᱠᱟᱛᱷᱟ ᱫᱚ ᱦᱩᱭᱩᱜ ᱠᱟᱱᱟ ᱮᱸᱜ ᱵᱟᱲ ᱵᱟᱲᱛᱤ ᱚᱠᱛᱚ ᱵᱟᱝ ᱵᱤᱞᱚᱢ ᱠᱟᱛᱮ ᱡᱟᱦᱟᱸ ᱢᱤᱫᱴᱮᱱ ᱥᱟᱛᱟᱢ ᱱᱤᱭᱮ ᱵᱟᱪᱷᱟᱣ ᱠᱟᱛᱮ ᱞᱚᱜᱚᱱ ᱧᱚᱜ ᱠᱟᱴᱤᱡ ᱜᱚᱞᱯᱷᱚ ᱞᱟᱝ ᱮᱦᱚᱵ ᱞᱮᱠᱷᱟᱱ ᱠᱷᱟᱱ ᱟᱹᱰᱤ ᱜᱮ ᱱᱟᱯᱟᱭ ᱠᱚᱜᱼᱟ ᱟᱨ ᱪᱮᱫ
ᱦᱳᱭ ᱦᱳᱭ ᱦᱳᱭ ᱜᱚᱝᱠ
ᱦᱮᱸ ᱦᱮᱸ ᱵᱮᱥᱤ ᱦᱟᱸᱜ ᱵᱟᱝ ᱵᱤᱞᱚᱢ ᱠᱟᱛᱮ ᱟᱨ ᱪᱮᱫ
ᱡᱟᱭᱦᱳᱠ ᱟᱫᱚ ᱟᱹᱞᱤᱧ ᱡᱟᱦᱟᱸ ᱞᱤᱧ ᱫᱤᱥ ᱦᱩᱫᱤᱥ ᱠᱟᱜᱼᱟ
ᱦᱮᱸ ᱦᱮᱸ
ᱡᱮ ᱦᱚᱜ-ᱚᱱᱟ ᱡᱟᱸᱦᱟ ᱟᱵᱚ ᱢᱟᱱᱮ ᱫᱟᱨᱮ ᱨᱚᱦᱚᱭ ᱥᱮ ᱫᱟᱨᱮ ᱢᱟᱜ ᱨᱮᱱᱟᱜ ᱥᱮ ᱵᱤᱨ ᱵᱩᱨᱩ ᱩᱡᱟᱹᱲᱚᱜ ᱠᱟᱱ ᱚᱱᱟ ᱵᱟᱨᱮ ᱛᱮ ᱠᱟᱹᱴᱤᱡ ᱜᱟᱞᱢᱟᱨᱟᱣ ᱞᱮᱠᱷᱟᱱ ᱟᱹᱰᱤ ᱜᱮ ᱱᱟᱯᱟᱭᱚᱜᱼᱟ ᱢᱟᱱᱮ ᱪᱮᱫ ᱪᱤᱠᱟᱹ ᱞᱮ ᱠᱷᱟᱱ ᱟᱵᱚᱣᱟᱜ ᱱᱚᱣᱟ ᱵᱤᱨ ᱵᱩᱨᱩ ᱫᱟᱨᱮ ᱱᱟᱹᱲᱤ ᱵᱚᱱ ᱵᱟᱧᱪᱟᱣ ᱫᱟᱲᱮᱭᱟᱜᱼᱟ
ᱦᱮᱸ ᱚᱱᱟ ᱢᱟ ᱟᱹᱰᱤ ᱡᱚᱛᱷᱟᱛ ᱜᱮᱵᱮᱱ ᱡᱚᱛᱷᱟᱛ ᱜᱮᱢ ᱪᱤᱱᱛᱟᱹᱣᱟᱠᱟᱜ ᱟᱢ ᱜᱚᱢᱠᱮ ᱟᱫᱚ ᱛᱟᱦᱞᱮ ᱠᱷᱟᱱ ᱫᱚ ᱦᱮᱸ ᱢᱟ ᱛᱚᱵᱮ ᱟᱵᱮᱱ ᱜᱮ ᱠᱟᱹᱴᱤᱡ ᱮᱦᱚᱵ ᱵᱮᱱ ᱥᱮ ᱦᱟᱸᱜ ᱢᱟ ᱟᱵᱮᱱ ᱮᱦᱚᱵ ᱵᱮᱱ ᱦᱟᱸᱜ ᱛᱟ ᱛᱟ ᱦᱟᱸᱜ ᱟᱹᱞᱤᱧ ᱦᱟᱸᱜ ᱞᱤᱧ ᱞᱟᱹᱭᱟᱜ ᱠᱟᱱᱟ ᱟᱨ ᱪᱮᱫ
ᱦᱳᱭ ᱦᱳᱭ ᱦᱳᱭ ᱦᱳᱭ
ᱦᱩᱸ ᱦᱩᱸ
ᱟᱫᱚ ᱞᱟᱹᱭᱮᱫ ᱟᱞᱤᱧ ᱡᱮ ᱜᱚᱝᱠᱮ ᱟᱞᱮ ᱢᱟ ᱵᱤᱨ ᱫᱤᱥᱚᱢ ᱦᱚᱲ, ᱦᱳᱭ ᱥᱮ᱾
ᱟᱪᱪᱷᱟ ᱟᱪᱪᱷᱟ᱾
ᱛᱟᱦᱚᱞᱮ ᱜᱚᱢᱠᱮ ᱟᱨ ᱵᱤᱨ ᱵᱩᱨᱩ ᱠᱚᱨᱮ ᱦᱚᱸ ᱢᱟᱡᱷᱮ ᱢᱚᱫᱫᱷᱮ ᱥᱮᱸᱜᱮᱞ ᱠᱚᱠᱚ ᱫᱷᱚᱨᱟᱣ ᱜᱚᱫᱟᱜ ᱠᱟᱱᱟ᱾ ᱢᱟᱱᱮ ᱪᱟᱹᱛ ᱵᱟᱹᱭᱥᱟᱹᱠᱷ ᱫᱤᱱ ᱫᱚ ᱟᱨ ᱜᱚᱢᱠᱮ ᱚᱱᱟ ᱵᱤᱨ ᱫᱚ ᱚᱱᱟ ᱥᱮᱸᱜᱮᱞ ᱠᱚ ᱫᱷᱚᱨᱟᱣ ᱠᱟᱱ ᱠᱷᱟᱹᱛᱤᱨ ᱛᱮ ᱪᱮᱬᱮ ᱪᱤᱯᱲᱩ ᱠᱚᱦᱚᱸ ᱚᱱᱟ ᱵᱤᱨ ᱨᱮ ᱵᱟ ᱠᱚ ᱛᱟᱦᱮᱸ ᱫᱟᱲᱮᱭᱟᱜ ᱠᱟᱱᱟ᱾ ᱩᱱᱠᱩ ᱠᱚᱦᱚᱸ ᱠᱚ ᱡᱚᱛᱚ ᱠᱚ ᱩᱸ ᱫᱟᱹᱲ ᱠᱟᱱᱟ ᱠᱚ ᱦᱟᱱᱛᱮ ᱱᱟᱛᱮ ᱥᱮ ᱵᱤᱞᱩᱯᱛᱚᱜ ᱠᱟᱱᱟ ᱠᱚ᱾ ᱟᱨ ᱡᱟᱦᱟᱸ ᱠᱟᱹᱴᱤᱡ ᱠᱟᱹᱴᱤᱡ ᱡᱟᱦᱟᱸ ᱦᱩᱰᱤᱧ ᱦᱩᱰᱤᱧ ᱫᱟᱨᱮ ᱠᱚ ᱡᱟᱦᱟᱸ ᱵᱤᱨ ᱵᱩᱨᱩ ᱛᱟᱞᱟᱨᱮ ᱡᱟᱦᱟᱸ ᱦᱩᱰᱤᱧ ᱦᱩᱰᱤᱧ ᱫᱟᱨᱮ ᱠᱚᱫᱚ ᱚᱱᱟ ᱠᱚᱫᱚ ᱡᱚᱛᱚ ᱞᱚ ᱛᱚᱨᱚᱡᱚᱜ ᱠᱟᱱᱟ᱾ ᱢᱟᱨᱟᱝ ᱟᱜ ᱛᱮᱫ ᱡᱟᱦᱟᱸ ᱞᱮᱠᱟ ᱠᱟᱛᱮᱜ ᱵᱟᱧᱪᱟᱜ ᱠᱟᱱᱟ, ᱟᱨ ᱦᱩᱰᱤᱧᱟᱜ ᱡᱟᱦᱟᱸ ᱦᱩᱭᱩᱜ ᱠᱟᱱ ᱛᱟᱦᱮᱸᱱ ᱚᱱᱟ ᱠᱚᱫᱚ ᱮᱠᱫᱚᱢ ᱟᱫᱚ ᱵᱚᱱᱫᱚᱭ ᱮᱱᱟ ᱚᱱᱟ ᱦᱩᱭ ᱠᱚᱫᱚ᱾
ᱦᱩᱸ
ᱟᱫᱚ ᱟᱹᱞᱤᱧ ᱫᱚᱞᱤᱧ ᱞᱟᱹᱭᱟ, ᱱᱚᱣᱟ ᱴᱷᱤᱠ ᱞᱟᱹᱜᱤᱫ ᱥᱮ ᱱᱚᱣᱟ ᱱᱟᱯᱟᱭ ᱞᱟᱹᱜᱤᱫ ᱫᱚ ᱵᱚᱱᱚᱫᱚᱯᱛᱚᱨ ᱠᱷᱚᱱᱟᱜ ᱡᱩᱫᱤ ᱠᱤᱪᱷᱩ ᱫᱤᱱ ᱠᱟᱹᱢᱤ ᱠᱚ ᱮᱢ ᱠᱚᱜᱼᱟ ᱢᱤᱫ ᱥᱚᱯᱛᱟᱦᱚ ᱜᱟᱱ
ᱟᱪᱪᱷᱟ ᱾
ᱦᱳᱭ ᱥᱮ ᱡᱮ ᱱᱮᱛᱟᱨ ᱢᱟ ᱡᱚᱛᱚ ᱯᱟᱞᱦᱟ ᱢᱤᱫᱴᱷᱮᱱ ᱡᱟᱣᱨᱟ ᱠᱟᱛᱮ ᱵᱚᱱ ᱨᱟᱯᱟᱜᱟ ᱦᱳᱭ ᱥᱮ ᱾ ᱟᱨ ᱟᱨ ᱢᱮᱫᱴᱮᱱ ᱠᱟᱛᱷᱟ ᱟᱵᱚ ᱢᱟ ᱨᱮᱸᱜᱮᱡ ᱦᱚᱲ
ᱦᱮᱸ᱾
ᱟᱫᱚ ᱟᱵᱚ ᱫᱚ ᱮᱻ ᱥᱚᱝᱜᱮ ᱤᱭᱟᱹ ᱥᱮᱸᱜᱮᱞ ᱫᱚ ᱢᱟᱱᱮ ᱠᱟᱴ ᱛᱮᱜᱮ ᱵᱚᱱ ᱡᱩᱞᱟ ᱥᱮ ᱫᱟᱠᱟ ᱠᱚᱦᱚᱸ ᱢᱟᱱᱮ ᱱᱚᱣᱟ ᱟᱵᱚ ᱡᱟᱸᱦᱟ ᱥᱟᱨᱡᱚᱢ ᱛᱮᱜᱮ ᱵᱚᱱ ᱥᱟᱦᱟᱱᱟᱜ ᱦᱚᱵᱚᱱ ᱴᱷᱮᱠᱟᱹᱣ ᱟᱠᱟᱱᱟ ᱚᱱᱟ ᱜᱮ᱾ ᱦᱳᱭ ᱥᱮ ᱟᱨ ᱜᱮᱥ ᱢᱟ ᱠᱤᱨᱤᱧ ᱨᱮᱱᱟᱜ ᱢᱟ ᱟᱹᱰᱤ ᱟᱹᱰᱤ ᱜᱟᱱ ᱜᱮ ᱜᱚᱱᱚᱝ ᱠᱟᱱᱟ᱾ ᱜᱮᱥ ᱨᱮᱱᱟᱜ ᱦᱮᱸ ᱥᱮ ᱟᱹᱰᱤ ᱜᱟᱱ ᱜᱮ ᱠᱟᱹᱣᱰᱤ ᱞᱟᱜᱟᱣ ᱜᱚᱫᱚᱜᱼᱟ᱾ ᱩᱱᱟᱹᱜ ᱫᱚ ᱵᱟᱹᱱᱩᱜ ᱠᱟᱜ ᱛᱟᱵᱚᱱᱟ ᱦᱳᱭ ᱥᱮ ᱾ ᱟᱫᱚ ᱟᱹᱞᱤᱧ ᱫᱚᱞᱤᱧ ᱞᱟᱹᱭᱟ ᱢᱟᱜ ᱫᱟᱨᱮ ᱠᱚᱫᱚ ᱢᱟᱜ ᱫᱚᱵᱚᱱ ᱢᱟᱜᱼᱟ ᱦᱳᱭ ᱥᱮ ᱟᱫᱚ ᱫᱟᱨᱮ ᱠᱚᱫᱚ ᱠᱟᱹᱴᱤᱡ ᱠᱚᱢ ᱵᱚᱱ ᱢᱟᱜ ᱢᱟ ᱜᱚᱢᱠᱮ ᱟᱨ ᱢᱮᱫᱴᱮᱱ ᱫᱟᱨᱮ ᱡᱩᱫᱤ ᱡᱩᱫᱤ ᱵᱚᱱ ᱞᱟᱜᱟᱣ ᱠᱷᱟᱱ ᱢᱮᱫᱴᱟᱝ ᱡᱩᱫᱤ ᱫᱟᱨᱮ ᱡᱩᱫᱤ ᱵᱚᱱ ᱢᱟᱜ ᱠᱷᱟᱱ ᱫᱚ, ᱢᱚᱬᱮ ᱜᱚᱴᱟᱝ ᱫᱟᱨᱮ ᱚᱱᱟ ᱞᱟᱦᱟ ᱨᱮᱵᱚᱱ ᱨᱚᱦᱚᱭ ᱠᱟᱜ
ᱟᱪᱪᱷᱟ ᱛᱚᱵᱮ ᱦᱮᱸ ᱛᱚ ᱛᱚᱵᱮ ᱟᱪᱪᱷᱟ ᱟᱪᱪᱷᱟ ᱟᱞᱤᱧᱟᱜ ᱠᱟᱛᱷᱟ ᱟᱸᱡᱚᱢ ᱞᱮᱵᱮᱱ ᱟᱹᱫᱚ ᱦᱮᱸ ᱥᱮ
ᱦᱳᱭ ᱦᱳᱭ᱾
ᱦᱮᱸ ᱟᱹᱞᱤᱧᱟᱜ ᱞᱟᱹᱭ ᱛᱮᱫᱚ ᱱᱚᱝᱠᱟᱜ ᱠᱟᱱᱟ ᱦᱮᱸ ᱥᱮ, ᱱᱚᱜᱼᱚᱭ ᱛᱚ ᱵᱤᱨ ᱵᱩᱨᱩ ᱫᱟᱨᱮ ᱱᱟᱹᱲᱤ ᱵᱚᱱ ᱵᱩᱡ ᱮᱫ ᱜᱮᱭᱟ ᱵᱚᱱ, ᱟᱹᱞᱤᱧ ᱦᱚᱸ ᱵᱤᱨ ᱫᱤᱥᱚᱢ ᱦᱚᱲ ᱠᱟᱱ ᱜᱮᱭᱟ ᱞᱤᱧ ᱦᱮᱸ
ᱦᱳᱭ ᱦᱳᱭ ᱦᱳᱭ ᱾
ᱦᱮᱸ ᱧᱮᱞᱚᱜ ᱠᱟᱱ ᱜᱮᱭᱟ, ᱱᱚᱜᱼᱚᱭ ᱡᱮ ᱦᱟᱸᱜ ᱡᱟᱸᱦᱟ ᱪᱟᱹᱛ ᱵᱟᱹᱭᱥᱟᱹᱠᱷᱽ ᱫᱤᱱ ᱢᱟᱛᱠᱚᱢ ᱠᱚ ᱦᱟᱞᱟᱝ ᱞᱟᱹᱜᱤᱫ ᱦᱟᱸᱜ ᱵᱤᱨ ᱵᱩᱨᱩ ᱠᱚ ᱟᱛᱟᱨᱟᱜ ᱠᱟᱱᱟ ᱦᱮᱸ ᱥᱮ ᱟᱫᱚ ᱧᱮᱞᱚᱜ ᱠᱟᱱᱟ ᱦᱳᱭ ᱱᱚᱰᱮ ᱠᱚ ᱟᱛᱟᱨᱟᱜ ᱠᱟᱱᱟ, ᱟᱫᱚ ᱟᱛᱟᱨ ᱟᱛᱟᱨ ᱨᱮ ᱪᱟᱞᱟᱣ ᱠᱟᱛᱮ ᱚᱱᱟ ᱫᱚ ᱦᱟᱸᱜ ᱜᱚᱴᱟ ᱜᱮ ᱦᱟᱸᱜ ᱟᱛᱟᱨ ᱞᱚ ᱛᱚᱨᱚᱡ ᱪᱟᱵᱟᱜ ᱾ ᱦᱮᱸ ᱥᱮ ᱡᱟᱸᱦᱟ ᱫᱟᱨᱮ ᱠᱚᱫᱚ ᱠᱟᱴ ᱠᱟᱹᱴᱤᱡ ᱜᱮᱭᱟ ᱚᱱᱟ ᱠᱚᱫᱚ ᱦᱟᱸᱜ ᱟᱫᱚ ᱵᱟᱝ ᱵᱟᱧᱪᱟᱜ ᱠᱟᱱᱟ᱾ ᱞᱟᱹᱴᱩ ᱫᱟᱨᱮ ᱠᱚᱦᱚᱸ ᱡᱩᱫᱤ ᱠᱟᱹᱤᱡ ᱵᱟᱹᱲᱛᱤ ᱧᱚᱜ ᱡᱷᱟᱨᱠᱟᱜ ᱠᱟᱱᱟ, ᱛᱟᱦᱚᱞᱮ ᱠᱷᱟᱱ ᱚᱱᱟ ᱫᱟᱨᱮ ᱠᱚᱦᱚᱸ ᱟᱫᱚ ᱵᱟᱹᱭ ᱵᱟᱹᱭ ᱛᱮ ᱜᱚᱡᱚᱜ ᱪᱟᱵᱟᱜ-ᱟ᱾ ᱠᱟᱱᱟ ᱦᱮᱸ ᱥᱮ
ᱦᱳᱭ ᱦᱳᱭ᱾
ᱛᱚᱵᱮ ᱱᱚᱜᱼᱱᱟ ᱠᱚᱫᱚ ᱟᱨ ᱟᱵᱚ ᱢᱟ ᱵᱤᱨ ᱵᱩᱨᱩ ᱨᱮᱜᱮ ᱨᱳᱪᱠᱟᱨ ᱠᱚᱛᱟ ᱵᱚᱱ ᱦᱮᱸ᱾ ᱟᱵᱚ ᱫᱚ ᱛᱚᱵᱮ ᱪᱮᱫ ᱪᱤᱠᱟᱹᱛᱮᱵᱚᱱ ᱟᱹᱥᱩᱞᱚᱜᱼᱟ? ᱛᱚᱵᱮ ᱟᱹᱞᱤᱧᱟᱜ ᱞᱟᱹᱭ ᱛᱮᱫᱚ ᱱᱚᱜᱚ ᱱᱚᱝᱠᱟ ᱦᱮᱸ ᱟᱹᱥᱩᱞᱚᱜ ᱨᱮᱱᱟᱜ ᱫᱚ ᱟᱨᱦᱚᱸ ᱟᱭᱢᱟ ᱨᱚᱠᱚᱢ ᱡᱤᱱᱤᱥ ᱢᱮᱱᱟᱜ ᱟᱠᱟᱫᱟ᱾ ᱡᱮᱢᱚᱱ ᱦᱩᱭᱩᱜ ᱠᱟᱱᱟ ᱵᱤᱨ ᱵᱩᱨᱩ ᱨᱮᱱᱟᱜ ᱥᱟᱠᱟᱢ ᱦᱮᱸ ᱦᱮᱸ ᱥᱟᱠᱟᱢ ᱠᱚ ᱛᱟᱯᱚᱨᱮ ᱡᱚ ᱵᱤᱞᱤ ᱡᱚ ᱵᱤᱞᱤ ᱫᱚ ᱵᱟᱝ ᱛᱟᱸᱦᱮᱱ ᱨᱮᱦᱚᱸ, ᱥᱟᱠᱟᱢ ᱠᱚᱫᱚ ᱦᱟᱸᱜ ᱛᱟᱦᱮᱱ ᱠᱟᱱ ᱜᱮᱭᱟ᱾ ᱱᱚᱛᱮ ᱡᱮᱢᱚᱱ ᱵᱚᱱ ᱵᱟᱲᱟᱭᱟ ᱟᱵᱚ ᱫᱚ ᱵᱤᱨ ᱫᱤᱥᱚᱢ ᱦᱚᱲ ᱫᱚ ᱥᱟᱨᱡᱚᱢ ᱥᱟᱠᱟᱢ ᱯᱟᱛᱲᱟ ᱦᱟᱸᱜ ᱠᱚ ᱟᱹᱠᱷᱨᱤᱧ ᱜᱮᱭᱟ᱾ ᱦᱮᱸᱻ ᱦᱮᱸᱻ ᱛᱟᱨᱯᱚᱨᱮ ᱟᱹᱞᱤᱧ ᱫᱚᱞᱤᱧ ᱞᱟᱹᱭᱟ ᱫᱟᱨᱮ ᱢᱟᱜ ᱫᱚ ᱦᱟᱸᱜ ᱮᱠᱟᱞ ᱜᱮ ᱵᱟᱝ ᱴᱷᱤᱠᱟ ᱟᱨ ᱡᱩᱫᱤ ᱵᱮᱱ ᱞᱟᱹᱭᱟ ᱟᱵᱮᱱ ᱦᱟᱜ ᱵᱮᱱ ᱞᱟᱹᱭᱫᱟ ᱱᱚᱜᱼᱚᱭ ᱡᱮᱵᱮᱱ ᱞᱟᱹᱭ ᱠᱮᱫ ᱡᱮ ᱦᱮᱸ ᱟᱵᱚ ᱫᱚ ᱜᱮᱥ ᱠᱤᱨᱤᱧ ᱨᱮᱱᱟᱜ ᱦᱚᱸ ᱯᱩᱭᱥᱟᱹ-ᱯᱟᱹᱛᱤ ᱠᱚᱫᱚ ᱩᱱᱟᱹᱜ ᱫᱚ ᱵᱟᱹᱱᱩᱜ ᱟᱠᱟᱫ ᱛᱟᱵᱚᱱᱟ ᱦᱮᱸ ᱥᱮ ᱾
ᱦᱳᱭ-ᱦᱳᱭ
ᱛᱟᱦᱚᱞᱮ ᱠᱷᱟᱱ ᱪᱮᱫ ᱛᱮ ᱦᱟᱸᱜ ᱵᱚᱱ ᱫᱟᱠᱟ ᱠᱚᱫᱚ ᱦᱟᱸᱜ ᱵᱚᱱ ᱤᱥᱤᱱᱟ ᱥᱮ ᱪᱮᱫ ᱠᱚᱛᱮ ᱵᱚᱱ ᱤᱥᱤᱱ ᱵᱟᱥᱟᱝ-ᱟ? ᱟᱹᱞᱤᱧᱟᱜ ᱞᱟᱹᱭ ᱫᱚ ᱱᱚᱜ-ᱚᱭ ᱱᱚᱝᱠᱟ ᱡᱟᱸᱦᱟ ᱛᱤᱱᱟᱹᱜ ᱟᱵᱚ ᱵᱤᱨ ᱫᱤᱥᱚᱢ ᱦᱚᱲ ᱠᱚᱵᱚᱱ ᱵᱟᱲᱟᱭ ᱜᱮᱭᱟ ᱧᱮᱞ ᱟᱠᱟᱜ ᱟᱵᱚᱱ ᱵᱤᱨ ᱠᱚᱨᱮ ᱵᱚᱱ ᱧᱮᱞ ᱟᱠᱟᱜᱼᱟ ᱡᱮ ᱫᱟᱨᱮ ᱢᱟᱜ ᱞᱮᱠᱷᱟᱱ ᱜᱮᱥ ᱥᱟᱦᱟᱱ ᱦᱩᱭᱩᱜᱼᱟ ᱱᱚᱝᱠᱟᱱ ᱠᱚᱱᱚ ᱠᱟᱛᱷᱟ ᱫᱚ ᱵᱟᱝ ᱠᱟᱱᱟ ᱵᱤᱱᱟᱹᱢᱟᱜ ᱛᱮᱦᱚ ᱡᱟᱸᱦᱟ ᱨᱚᱦᱚᱲ ᱢᱚᱦᱚᱲᱟᱜ ᱠᱚ ᱧᱟᱢ ᱜᱚᱫᱚᱜ ᱜᱮᱭᱟ᱾
ᱦᱳᱭ-ᱦᱳᱭ ᱜᱚᱝᱠᱮ᱾
ᱦᱩᱸ ᱧᱟᱢᱚᱜ ᱜᱮᱭᱟ ᱥᱮ ᱜᱚᱝᱠᱮ
ᱦᱳᱭ-ᱦᱳᱭ᱾
ᱦᱩᱸ-ᱦᱩᱸ ᱛᱟᱦᱚᱞᱮ ᱠᱷᱟᱱ ᱫᱚ ᱟᱹᱞᱤᱧᱟᱜ ᱞᱟᱹᱭ ᱞᱮᱠᱟ ᱛᱮᱫᱚ ᱦᱮᱸ ᱡᱟᱸᱦᱟ ᱚᱱᱮ ᱫᱟᱨᱮ ᱱᱟᱹᱲᱤ ᱠᱚ ᱵᱟᱝ ᱢᱟᱜ ᱠᱟᱛᱮ ᱡᱟᱸᱦᱟ ᱢᱮᱱᱟᱜ ᱟᱠᱟᱫᱟ ᱤᱭᱟᱹ ᱠᱚ ᱢᱟᱱᱮ ᱨᱚᱦᱚᱲ- ᱨᱚᱦᱚᱲᱟᱜ ᱥᱟᱦᱟᱱ ᱠᱚ ᱦᱮᱸ ᱥᱮ ᱱᱚᱜᱼ ᱱᱚᱝᱠᱟᱱᱟᱜ ᱾ ᱟᱵᱚ ᱦᱟᱞᱟᱝ ᱟᱹᱜᱩ ᱠᱟᱛᱮ ᱱᱚᱜᱼᱚ ᱱᱟ ᱠᱚᱜᱮ ᱡᱩᱫᱤ ᱵᱚᱱ ᱴᱷᱮᱠᱟᱣ ᱠᱮᱭᱟ ᱦᱮᱸ ᱾ ᱟᱨ ᱫᱟᱨᱮ ᱠᱚᱵᱚᱱ ᱢᱟᱜᱽ ᱨᱮᱦᱚᱸ ᱡᱟᱦᱟᱸ ᱫᱚ ᱦᱮᱸᱼ ᱱᱤᱭᱟᱹ ᱞᱟᱹᱜᱤᱫ ᱵᱚᱱ ᱢᱟᱜ ᱢᱟ ᱡᱮᱢᱚᱱ ᱯᱟᱞᱦᱟ ᱞᱟᱹᱜᱤᱫ ᱡᱮᱢᱚᱱ ᱱᱟᱜ ᱟᱵᱚᱨᱮᱱ ᱫᱚ ᱰᱟᱹᱝᱨᱤ, ᱰᱟᱝᱨᱤ, ᱢᱮᱨᱚᱢ ᱠᱚ ᱢᱮᱱᱟᱜ ᱠᱚ ᱛᱟᱵᱚᱱᱟ ᱟᱨ ᱟᱹᱛᱤᱧ ᱛᱮᱫᱚ ᱦᱟᱸᱜ ᱵᱟᱝᱠᱚ ᱵᱤᱫ ᱞᱟᱹᱜᱤᱫᱚᱜ ᱠᱟᱱᱟ ᱟᱨ ᱥᱟᱸᱜᱮ ᱰᱟᱹᱝᱨᱤ, ᱢᱮᱨᱚᱢ ᱫᱚ ᱵᱟᱠᱚ ᱵᱤᱜ ᱜᱮᱭᱟ ᱾
ᱪᱮᱫ ᱦᱚᱸ ᱵᱟᱝ ᱟᱸᱡᱚᱢᱚᱜ ᱠᱟᱱᱟ
ᱦᱮᱸᱻ ᱛᱟᱦᱞᱮ ᱠᱷᱟᱱ ᱫᱚ ᱟᱹᱞᱤᱧᱟᱜ ᱞᱟᱹᱭ ᱛᱮᱱᱟᱜ ᱫᱚ ᱡᱮ, ᱱᱚᱜᱼᱚ ᱱᱩᱠᱩ ᱤᱭᱟᱹ ᱫᱚ ᱡᱟᱦᱟᱸᱭ ᱢᱮᱱᱟᱜ ᱟᱠᱟᱫ, ᱛᱟᱵᱚᱱᱟ ᱡᱟᱦᱟᱸ ᱠᱚ ᱢᱮᱛᱟ ᱠᱚ ᱠᱟᱱᱟ ᱜᱚᱝᱠᱮ ᱠᱤᱪᱷᱩ ᱠᱚ ᱞᱟᱹᱭᱟ ᱰᱟᱝᱨᱤ, ᱢᱮᱨᱚᱢ ᱱᱩᱠᱩ ᱫᱚ ᱟᱵᱚ, ᱯᱟᱞᱦᱟ ᱠᱚᱵᱚᱱ ᱟᱹᱜᱩ ᱟᱠᱚ ᱢᱟ ᱦᱮᱸᱻ ᱠᱟᱹᱴᱤᱡ-ᱠᱟᱹᱴᱤᱡ ᱾ ᱦᱮᱸᱻ ᱚᱱᱟᱠᱚ ᱡᱚᱢ ᱢᱮᱱᱠᱷᱟᱱ ᱫᱟᱨᱮ ᱞᱟᱹᱴᱣᱟᱹ ᱫᱟᱨᱮ ᱢᱟᱜ ᱠᱟᱛᱮᱜ ᱥᱟᱦᱟᱱ ᱟᱵᱚᱱ, ᱥᱟᱠᱟᱢ ᱟᱵᱚᱱ ᱚᱱᱟ ᱠᱚᱫᱚ, ᱮᱠᱟᱞ ᱜᱮ ᱦᱟᱸᱜ ᱵᱟᱭ ᱡᱩᱛᱩᱜ ᱠᱟᱱᱟ ᱦᱮᱸ ᱥᱮ ᱟᱨ ᱟᱵᱚ ᱡᱩᱫᱤ ᱦᱟᱸᱜ, ᱟᱹᱞᱤᱧ ᱢᱤᱫᱴᱟᱹᱝ ᱠᱟᱛᱷᱟᱞᱤᱧ ᱞᱟᱹᱭᱫᱟ, ‌ᱟᱵᱚ ᱡᱩᱫᱤ ᱦᱟᱸᱜ ᱱᱤᱛᱚᱜ ᱡᱩᱫᱤ ᱱᱚᱝᱠᱟ ᱫᱟᱨᱮ ᱱᱟᱹᱲᱤ ᱵᱚᱱ ᱢᱟᱜᱟ ᱦᱮᱸ ᱛᱟᱦᱚᱞᱮ ᱠᱷᱟᱱ ᱵᱤᱨ, ᱡᱤᱭᱟᱹᱞᱤ ᱦᱟᱜ ᱮᱠᱮ ᱛᱮᱠᱚ ᱱᱤᱯᱩᱡ ᱟᱠᱟᱱ ᱜᱮ ᱟᱨᱚᱟᱸᱜ ᱠᱚ ᱱᱤᱯᱩᱡ ᱪᱟᱵᱟ ᱡᱚᱛᱚ ᱵᱟᱹᱭ-ᱵᱟᱹᱭ ᱛᱮᱠᱚ ᱟᱫ ᱪᱟᱵᱟ ᱟᱠᱚ ᱾ ᱦᱮᱸ ᱢᱤᱫᱴᱮᱱ-ᱢᱤᱫᱴᱮᱱ ᱫᱟᱹᱭᱠᱟᱹ ᱞᱤᱧ ᱮᱢᱟᱵᱮᱱ ᱠᱟᱱᱟ ᱡᱟᱦᱟᱸ ᱧᱮᱞ ᱵᱮᱱ, ᱟᱵᱮᱱ ᱡᱩᱫᱤ ᱦᱟᱸᱜ ᱠᱷᱟᱱ ᱵᱤᱨ ᱨᱮᱱ ᱡᱤᱭᱟᱹᱞᱤ ᱡᱩᱫᱤ ᱵᱮᱱ ᱜᱚᱡ ᱪᱟᱵᱟ ᱠᱮᱫ ᱠᱚᱣᱟ ᱾ ᱛᱟᱦᱚᱞᱮ ᱠᱷᱟᱱ ᱛᱟᱹᱨᱩᱵ ᱫᱚᱦ ᱩᱱᱠᱩ ᱫᱚ ᱨᱮᱸᱜᱮᱡ ᱠᱚᱜᱮᱭᱟ ᱥᱮ?
ᱦᱳᱭ-ᱦᱳᱭ, ᱦᱳᱭ ᱾
ᱛᱟᱦᱚᱞᱮ ᱛᱟᱹᱨᱩᱵ ᱦᱚᱸᱠᱚ ᱦᱤᱡᱩᱜᱼᱟ ᱦᱟᱸᱜ ᱛᱟᱦᱮᱱ ᱞᱟᱹᱜᱤᱫ ᱱᱚᱛᱮ ᱡᱚᱢᱟᱜ ᱥᱮᱸᱫᱽᱨᱟ ᱞᱟᱹᱜᱤᱫ ᱠᱚ ᱦᱤᱡᱩᱜᱼᱟ ᱵᱤᱨ-ᱵᱩᱨᱩ ᱥᱮᱫ ᱾ ᱤᱭᱟᱹ ᱵᱤᱨ-ᱵᱩᱨᱩᱧ ᱞᱟᱹᱭᱫᱟ ᱚᱲᱟᱜ, ᱚᱲᱟᱜ ᱥᱮᱫ ᱟᱨ ᱪᱮᱫ ᱟᱨ ᱚᱲᱟᱜ ᱥᱮᱫ ᱾ ᱠᱚ ᱦᱮᱡ ᱞᱮᱱᱠᱷᱟᱱ ᱥᱤᱢ, ᱢᱮᱨᱚᱢ ᱠᱚ ᱡᱚᱢ ᱠᱚᱣᱟ ᱦᱮᱸ ᱥᱤᱢ, ᱢᱮᱨᱚᱢ ᱛᱟᱨᱯᱚᱨᱮ ᱦᱩᱭᱩᱜ ᱠᱟᱱᱟ, ᱠᱟᱱᱟ ᱱᱚᱛᱮ ᱵᱟᱹᱭ-ᱵᱟᱹᱭᱛᱮ ᱜᱤᱫᱽᱨᱟᱹ ᱠᱚᱦᱚᱸ ᱡᱩᱫᱤ ᱠᱚ ᱧᱟᱢ ᱠᱚᱣᱟ ᱛᱟᱦᱚᱞᱮ ᱠᱷᱟᱱ ᱜᱤᱫᱽᱨᱟᱹ ᱠᱚᱦᱚᱸ ᱚᱛᱟᱜᱚᱫ ᱫᱟᱲᱮᱭᱟᱠᱚᱣᱟ ᱾
ᱦᱳᱭ-ᱦᱳᱭ-ᱦᱳᱭ-ᱦᱳᱭ
ᱦᱮᱸᱻ ᱛᱚᱵᱮ ᱱᱚᱜᱼ ᱱᱟ ᱠᱚ ᱟᱞᱚ ᱦᱩᱭᱩᱜ ᱛᱟᱵᱚᱱ ᱢᱟ ᱾ ᱦᱮᱸᱻ ᱚᱱᱟ ᱠᱷᱟᱹᱛᱤᱨ ᱞᱤᱧ ᱞᱟᱹᱭᱫᱟ ᱡᱮ ᱫᱟᱨᱮ ᱢᱟᱜ ᱵᱚᱫᱟᱞ ᱛᱮ, ᱟᱵᱚ ᱵᱚᱨᱚᱝ ᱫᱟᱨᱮ ᱢᱟ ᱡᱤᱭᱟᱹᱞᱤ ᱜᱚᱡ ᱵᱚᱫᱚᱞ ᱠᱟᱛᱮᱫ ᱟᱵᱚ ᱫᱟᱨᱮ ᱵᱚᱱ ᱨᱚᱦᱚᱭ ᱢᱟ ᱾ ᱟᱨ ᱫᱟᱨᱮ ᱫᱚ ᱡᱟᱦᱟᱸ ᱠᱚ ᱫᱟᱨᱮ ᱜᱚᱡᱚᱜ ᱠᱟᱱᱟ ᱥᱮ ᱜᱚᱡ ᱩᱞᱴᱟᱹᱜ ᱠᱟᱱᱟ ᱦᱚᱸᱜᱼᱚ ᱱᱚᱝᱠᱟᱱᱟᱜ ᱫᱟᱨᱮ ᱦᱟᱸᱜ, ᱵᱚᱱ ᱢᱟᱜᱽ-ᱢᱟ ᱾
ᱟᱪᱷᱟ-ᱟᱪᱷᱟ ᱢᱟᱱᱮ ᱢᱟᱱᱮ ᱜᱚᱝ ᱜᱚᱢᱠᱮ ᱟᱵᱤᱱ ᱫᱚᱵᱤᱱ ᱞᱟᱹᱭ ᱦᱚᱪᱚᱭᱮᱫᱼᱟ ᱡᱮ ᱚᱱᱟ ᱡᱟᱦᱟᱸ ᱫᱟᱨᱮ ᱜᱚᱡ ᱨᱮᱱᱟᱜ ᱵᱚᱱ ᱛᱟᱺᱜᱤ ᱢᱟᱥ ᱥᱮ ᱪᱮᱫ ᱞᱮᱠᱟ ᱜᱚᱢᱠᱮ ᱦᱳᱭ ᱥᱮ᱾
ᱦᱮᱸᱻ ᱜᱚᱝᱠᱮ ᱱᱮᱛᱟᱨ ᱫᱚᱵᱚᱱ ᱧᱮᱞ ᱟᱠᱟᱫ ᱜᱮᱭᱟ ᱟᱵᱮᱱ ᱦᱚᱸ ᱵᱤᱨ ᱫᱤᱥᱚᱢ, ᱦᱚᱲ ᱠᱟᱱ ᱜᱮᱭᱟ ᱵᱮᱱ ᱫᱟᱨᱮ ᱜᱚᱡ ᱨᱮᱱᱟᱜ ᱛᱟᱸᱜᱤ ᱫᱚ ᱵᱟᱝ ᱞᱟᱜᱟᱜᱼᱟ ᱦᱮᱸ ᱱᱮᱛᱟᱨ ᱫᱚᱵᱮᱱ ᱧᱮᱞᱮᱫ ᱜᱮᱭᱟ ᱾ ᱵᱤᱨ, ᱵᱩᱨᱩ ᱨᱮᱫᱚ ᱟᱭᱢᱟ ᱨᱚᱠᱚᱢ ᱰᱟᱹᱨ ᱠᱚᱦᱚᱸ ᱨᱚᱦᱚᱲ ᱠᱟᱛᱮ ᱧᱩᱨᱩᱜ ᱠᱟᱱ ᱜᱮᱭᱟ ᱥᱮ ᱵᱷᱟᱞᱮ ᱵᱷᱟᱞᱮ ᱥᱟᱦᱟᱱ ᱠᱚ ᱢᱮᱱᱟᱜ ᱟᱠᱟᱫ ᱾ ᱡᱟᱦᱟᱸ ᱧᱮᱞ ᱵᱮᱱ ᱦᱮᱸᱻᱻᱦᱟᱴ ᱠᱚ ᱾ ᱦᱚᱸᱚᱱᱟ ᱠᱚᱫᱚ ᱛᱤᱱᱟᱹᱜ ᱫᱤᱱ ᱵᱟᱧᱪᱟᱜᱼᱟ ᱚᱱᱠᱟ ᱧᱮᱞ ᱵᱮᱱ ᱵᱟᱹᱭ ᱵᱟᱹᱭ ᱛᱮ ᱥᱟᱠᱟᱢᱚᱜᱼᱟ ᱫᱟᱨᱮᱜᱼᱟ ᱟᱨᱦᱚᱸᱜᱚᱡ ᱠᱚᱜᱼᱟ ᱾ ᱟᱨ ᱱᱚᱣᱟ ᱠᱚᱫᱚ ᱦᱟᱸᱜ ᱛᱚ ᱩᱱᱫᱚ ᱯᱟᱞᱦᱟ ᱠᱚᱫᱚ ᱜᱟᱱᱚᱜᱼᱟ, ᱚᱱᱠᱟᱱᱟᱜ ᱟᱨ ᱪᱮᱫ?
ᱟᱪᱪᱷᱟ ᱟᱪᱪᱷᱟ ᱜᱚᱢᱠᱮ ᱟᱹᱰᱤ ᱱᱟᱯᱟᱭ ᱟᱹᱰᱤ ᱱᱟᱯᱟᱭ ᱾ ᱟᱨ ᱜᱚᱢᱠᱮ ᱟᱫᱚᱧ ᱞᱟᱹᱭ ᱮᱫᱼᱟ ᱟᱯᱮ ᱥᱮᱫ ᱫᱚ ᱡᱟᱦᱟᱸ,
ᱦᱮᱸ ᱢᱟ ᱞᱟᱹᱭ ᱵᱮᱱ ᱢᱟ ᱪᱮᱫ? ᱵᱮᱱ ᱞᱟᱹᱭ‌ ᱮᱫᱟ ᱾
ᱞᱟᱹᱭ ᱮᱫᱟ ᱞᱤᱧ ᱾ ᱟᱯᱮᱥᱮᱫ ᱫᱚ ᱢᱟᱱᱮ ᱵᱷᱮᱲᱟ ᱠᱚ ᱥᱮ ᱩᱱᱠᱩ ᱵᱤᱛᱠᱤᱞ ᱠᱚ ᱜᱚᱢᱠᱮ ᱟᱯᱮ ᱫᱚ ᱢᱮᱱᱟᱜ ᱠᱚᱣᱟ ᱥᱮ ᱵᱟᱝ?
ᱦᱮᱸ ᱜᱚᱢᱠᱮ ᱟᱞᱮ ᱫᱚ ᱵᱷᱮᱲᱟ ᱦᱚᱸ ᱢᱮᱱᱟᱜ ᱠᱚ ᱛᱟᱞᱮᱭᱟ ᱟᱨ ᱵᱤᱛᱠᱤᱞ ᱠᱚᱦᱚᱸ ᱢᱮᱱᱟᱜ ᱠᱚ ᱜᱮᱭᱟ ᱵᱟᱝ ᱫᱚ ᱵᱟᱝᱟ ᱾
ᱟᱨ ᱜᱚᱢᱠᱮ ᱟᱨ ᱤᱭᱟᱹ ᱵᱷᱤᱲᱤ ᱵᱷᱤᱲᱤ,
ᱵᱟᱝ ᱜᱚᱢᱠᱮ ᱵᱷᱤᱲᱤ ᱠᱚᱫᱚ ᱵᱟᱞᱮ ᱫᱚᱦᱚ ᱠᱚᱣᱟ ᱟᱞᱮ ᱫᱚ ᱵᱷᱮᱲᱟ ᱜᱮ ᱥᱩᱫᱩ ᱦᱟᱸᱜ ᱵᱷᱤᱲᱤ ᱠᱚᱦᱚᱸ ᱠᱚ ᱛᱟᱦᱮᱱ ᱜᱮᱭᱟ ᱠᱚ ᱢᱤᱫ ᱵᱟᱨᱭᱟ ᱫᱚ ᱦᱟᱸᱜ ᱾ ᱫᱚᱦᱚ ᱠᱟᱠᱚᱣᱟᱞᱮ ᱡᱟᱦᱟᱸ ᱫᱚ ᱜᱚᱲᱟ ᱯᱮᱨᱮᱡ ᱞᱮᱠᱟ ᱟᱨ ᱪᱮᱫ ᱾
ᱦᱳᱭ ᱦᱳᱭ ᱦᱳᱭ,
ᱦᱮᱸ ᱦᱮᱸ ᱟᱫᱚ ᱟᱞᱮ ᱫᱚ ᱦᱟᱸᱜ, ᱠᱟᱰᱟ ᱵᱤᱛᱠᱤᱞ ᱠᱚᱦᱚᱸ ᱢᱮᱱᱟᱜ ᱠᱚᱜᱮᱭᱟ ᱰᱷᱮᱨ ᱜᱮ ᱟᱫᱚ ᱟᱞᱮ ᱫᱚ ᱦᱟᱸᱜ ᱩᱱᱟᱹᱜ ᱮᱴᱟ ᱫᱚ, ᱩᱱᱠᱩ ᱫᱚ ᱢᱟᱱᱮ ᱪᱮᱫ ᱞᱤᱧ ᱞᱟᱹᱭᱟ ᱜᱚᱢᱠᱮ ᱢᱟᱱᱮ ᱟᱹᱛᱤᱧ ᱠᱚᱫᱚ ᱦᱟᱸᱜ ᱵᱟᱞᱮ ᱤᱫᱤ ᱠᱚᱣᱟ ᱟᱞᱮ ᱫᱚ ᱚᱲᱟᱜ ᱨᱮᱜᱮ ᱦᱟᱸᱜ ᱢᱟᱱᱮ ᱢᱤᱫᱴᱮᱱ ᱠᱷᱮᱛ ᱢᱮᱱᱟᱜ ᱛᱟᱞᱮᱭᱟ ᱚᱱᱟ ᱠᱷᱮᱛ ᱨᱮ ᱦᱟᱸᱜ ᱞᱮ ᱜᱷᱟᱥ ᱟᱞᱮ ᱫᱚᱞᱮ ᱤᱭᱟᱹ ᱠᱟᱫᱟ ᱮᱨ ᱟᱠᱟᱫ ᱟᱞᱮ ᱟᱨ ᱪᱮᱫ? ᱦᱩᱸ ᱟᱫᱚ ᱜᱷᱟᱥ ᱚᱸᱰᱮ ᱠᱷᱚᱱᱟᱜ ᱜᱮ ᱤᱨ ᱤᱫᱤ ᱠᱟᱛᱮᱫ ᱛᱟᱦᱚᱞᱮ ᱠᱷᱟᱱ ᱚᱱᱟ ᱠᱚ ᱦᱟᱸᱜ ᱞᱮ ᱡᱚᱢ ᱦᱚᱪᱚ ᱠᱚᱣᱟ ᱚᱸᱰᱮ ᱤᱭᱟᱹᱨᱮ ᱜᱮᱫ ᱠᱟᱛᱮ ᱠᱷᱟᱱ ᱜᱮᱫ ᱛᱮᱱᱟᱜ ᱢᱮᱱᱟᱜ ᱛᱟᱞᱮᱭᱟ ᱾
ᱦᱳᱭ ᱦᱳᱭ᱾
ᱚᱱᱟ ᱟᱹᱪᱩᱨ ᱞᱮᱠᱷᱟᱱ ᱚᱸᱰᱮ ᱜᱷᱟᱥ ᱠᱚᱫᱚ ᱜᱮᱫᱚᱜᱼᱟ ᱟᱨ ᱛᱟᱨᱯᱚᱨᱮ ᱦᱟᱸᱜ ᱚᱸᱰᱮ ᱠᱷᱚᱱᱟᱜ ᱮᱢᱟ ᱠᱚ ᱦᱩᱭᱩᱜᱼᱟ, ᱦᱮᱸ ᱟᱨ ᱩᱱᱟᱹᱜ ᱜᱟᱱ ᱠᱟᱰᱟ ᱵᱤᱛᱠᱤᱞ ᱜᱚᱢᱠᱮ ᱟᱛᱤᱧ ᱛᱚ ᱟᱨ ᱥᱚᱢᱵᱷᱚᱵ, ᱫᱚ ᱵᱟᱝ ᱠᱟᱱᱟ ᱯᱨᱟᱭ ᱢᱮᱱᱟᱜ ᱠᱚ ᱛᱟᱞᱮᱭᱟ ᱛᱩᱨᱩᱭ ᱜᱮᱞ ᱟᱨᱮ ᱜᱚᱴᱟᱝ ᱾ ᱦᱮᱸ ᱟᱨ ᱦᱚᱯᱚᱱ ᱠᱚ ᱢᱮᱱᱟᱜ ᱠᱚᱣᱟ, ᱱᱚᱛᱮ ᱜᱮᱞ ᱟᱨᱮ ᱜᱚᱴᱟᱝ ᱜᱟᱱ ᱦᱚᱯᱚᱱ ᱢᱮᱱᱟᱜ ᱟᱠᱟᱫ ᱠᱚᱣᱟ ᱾
ᱦᱳᱭ ᱦᱳᱭ ᱦᱳᱭ ᱟᱨ ᱜᱚᱢᱠᱮ ᱞᱟᱹᱭ ᱮᱫᱟᱞᱤᱧ ᱛᱟᱦᱞᱮ ᱩᱱᱠᱩ ᱡᱟᱦᱟᱸᱭ ᱢᱮᱱᱟᱜ ᱠᱚ ᱠᱚ ᱵᱤᱛᱠᱤᱞ ᱩᱱᱠᱩ ᱫᱚ ᱛᱟᱦᱞᱮ ᱛᱚᱣᱟᱭ ᱜᱮᱭᱟ ᱠᱚ ᱡᱟᱹᱱᱤᱡ ᱜᱚᱢᱠᱮ
ᱦᱮᱸ ᱜᱚᱝᱠᱮ ᱩᱱᱠᱩ ᱫᱚ ᱟᱹᱰᱤ ᱵᱟᱹᱲᱛᱤ ᱠᱚ ᱛᱚᱣᱟᱭᱟ ᱵᱤᱛᱠᱤᱞ ᱫᱚ ᱜᱚᱝᱠᱮ ᱩᱱᱠᱩ ᱡᱟᱦᱟᱸᱭ ᱜᱟᱹᱭ ᱠᱷᱚᱱᱟᱜ ᱫᱚ ᱦᱮᱸ, ᱜᱟᱹᱭ ᱠᱷᱚᱱᱟᱜ ᱫᱚ ᱟᱹᱰᱤ ᱵᱟᱹᱲᱛᱤ ᱠᱚ ᱛᱚᱣᱟᱭᱟ ᱟᱨ ᱫᱟᱹᱨᱭᱟᱹ ᱜᱮ ᱠᱚ ᱛᱚᱣᱟᱭᱟ ᱜᱚᱢᱠᱮ ᱾
ᱦᱳᱭ ᱦᱳᱭ ᱜᱚᱝᱠᱮ ᱟᱨ ᱜᱚᱝᱠᱮ ᱚᱱᱟ ᱛᱚᱣᱟ ᱨᱮᱱᱟᱜ ᱜᱚᱱᱚᱝ ᱠᱚ ᱥᱮ ᱛᱚᱣᱟ ᱠᱚ ᱚᱠᱟᱨᱮᱯᱮ ᱟᱠᱷᱨᱤᱧᱟ ᱜᱚᱝᱠᱮ
ᱵᱟᱝ ᱜᱚᱝᱠᱮ ᱟᱞᱮ ᱫᱚ ᱛᱚᱣᱟ ᱠᱚᱫᱚ ᱦᱟᱸᱜ ᱟᱞᱮ ᱫᱚ ᱵᱟᱝ ᱦᱟᱸᱜ ᱞᱮ ᱟᱠᱷᱨᱤᱧ ᱮᱫᱟ ᱚᱲᱟᱜ ᱨᱮ ᱧᱩ ᱞᱮᱠᱷᱟ ᱜᱮ ᱡᱩᱫᱤ ᱞᱮ ᱫᱩᱠ, ᱦᱚᱭ ᱠᱷᱟᱱ ᱫᱚ ᱵᱟᱝᱠᱷᱟᱱ ᱫᱚ ᱟᱠᱷᱨᱤᱧ ᱞᱮᱠᱟ ᱫᱚ ᱵᱟᱝ ᱮᱭ ᱠᱟᱨᱚᱱ ᱛᱮ ᱵᱟᱝ ᱟᱠᱷᱨᱤᱧ ᱦᱩᱭᱩᱜ ᱠᱟᱱᱟ ᱛᱚᱣᱟ ᱠᱚᱫᱚ ᱜᱤᱫᱽᱨᱟᱹ ᱠᱚ ᱮᱠᱮᱛᱚ ᱦᱟᱸᱜ ᱱᱤᱛᱚᱜ ᱫᱚ ᱡᱚᱢ ᱠᱚᱨᱮᱱᱟᱜ ᱚᱵᱷᱟᱵᱽ ᱛᱟᱯᱚᱨᱮ ᱦᱟᱸᱜ ᱜᱷᱟᱸᱥ ᱠᱚᱦᱚᱸ ᱢᱟᱱᱮ ᱛᱤᱥ ᱫᱟᱨᱮᱜ ᱠᱟᱱᱟ ᱦᱟᱸᱜ ᱛᱟᱯᱚᱨᱮ ᱱᱚᱸᱰᱮ ᱞᱮ ᱮᱨᱟ ᱱᱚᱰᱮ ᱤᱨ ᱤᱨ ᱪᱟᱵᱟ ᱪᱟᱵᱟ ᱛᱮᱜ ᱦᱟᱸᱜ ᱦᱟᱸᱰᱮ ᱚᱢᱚᱱ ᱚᱱᱠᱟ ᱠᱟᱛᱮᱞᱮ ᱮᱢᱟ ᱠᱚᱣᱟ
ᱦᱮᱸ! ᱥᱟᱛ ᱛᱚᱡ ᱛᱚ ᱨᱮ ᱦᱚᱸ, ᱡᱩᱫᱤ ᱟᱨᱚ ᱠᱟᱹᱴᱤᱡ ᱨᱮ, ᱡᱩᱫᱤ ᱜᱤᱫᱽᱟᱨᱟᱹ ᱦᱟᱜ ᱴᱷᱤᱠ ᱴᱷᱟᱠ ᱱᱩᱱᱩ ᱵᱟᱠᱚ ᱧᱟᱢᱟ ᱛᱟᱦᱚᱞᱮ ᱠᱷᱟᱱ ᱫᱚ ᱦᱟᱸᱜ ᱩᱱᱠᱩ ᱫᱚ ᱵᱟᱠᱚ ᱦᱟᱨᱟᱜᱼᱟᱥᱮ ᱦᱟᱸᱜ ᱵᱷᱟᱞᱮ ᱵᱷᱟᱵᱽ ᱾ ᱛᱮ ᱫᱚ,
ᱦᱳᱭ ᱦᱳᱭ ᱦᱚᱲᱢᱚ ᱠᱚ ᱵᱟᱝ ᱞᱟᱜᱟᱣ ᱜᱚᱫ ᱛᱟᱠᱚᱣᱟ ᱾
ᱦᱮᱸ ᱛᱚᱵᱮ ᱡᱮ ᱦᱤᱞᱳᱜ ᱦᱟᱸᱜ ᱡᱩᱫᱤ ᱧᱩ ᱥᱟᱱᱟᱞᱮᱭᱟ ᱛᱟᱵᱮ ᱠᱷᱟᱱ ᱫᱚ ᱧᱩ ᱞᱮᱠᱟ ᱫᱚ ᱦᱟᱸᱜ ᱞᱮ ᱫᱩᱦᱟᱹᱣᱟ, ᱫᱤᱱ ᱦᱤᱞᱳᱜ ᱜᱮ ᱚᱱᱟ ᱫᱚ ᱦᱮᱸ ᱦᱮᱸ ᱟᱨ ᱵᱟᱠᱷᱟᱱ ᱫᱚ ᱟᱠᱷᱨᱤᱧ ᱞᱮᱠᱟ ᱫᱚ, ᱡᱮ ᱱᱚᱝᱠᱟᱞᱮ ᱟᱠᱷᱨᱤᱧᱟᱠᱚᱣᱟ ᱱᱚᱣᱟ ᱠᱚᱫᱚ ᱵᱟᱝ ᱠᱟᱱ ᱛᱟᱞᱮᱭᱟ ᱟᱞᱮ ᱫᱚ ᱟᱠᱚ ᱡᱟᱦᱟᱸᱭ ᱠᱚ ᱟᱠᱚᱨᱮᱱ ᱦᱚᱯ ᱦᱚᱯᱚᱱ ᱠᱚᱭ ᱱᱩᱱᱩ ᱟᱠᱚᱣᱟ ᱤᱱᱟᱹ ᱠᱷᱟᱱ
ᱳ ᱟᱪᱪᱷᱟ ᱟᱪᱪᱷᱟ ᱟᱪᱚ
ᱦᱮᱸ ᱦᱮᱸ ᱦᱮᱸ
ᱟᱹᱰᱤ ᱱᱟᱯᱟᱭ ᱟᱹᱰᱤ ᱱᱟᱯᱟᱭ
ᱦᱮᱸ ᱟᱪᱪᱷᱟ
ᱟᱨ ᱜᱚᱢᱠᱮ ᱞᱟᱹᱭᱮᱜ ᱟᱹᱞᱤᱧ ᱡᱮ
ᱦᱩᱸ ᱦᱩᱸ
ᱛᱟᱦᱚᱞᱮ ᱩᱱᱠᱩ ᱰᱟᱹᱝᱨᱤ ᱫᱚ ᱢᱟᱱᱮ ᱥᱩᱫᱩ ᱜᱷᱟᱥ ᱜᱮᱯᱮ ᱤᱨ ᱟᱹᱜᱩᱣᱟ ᱢᱟᱱᱮ ᱟᱲᱟᱜ ᱠᱚᱫᱚ ᱵᱟᱯᱮ ᱟᱲᱟᱜ ᱠᱚᱣᱟ ᱰᱟᱹᱝᱨᱤ ᱠᱟᱰᱟ ᱠᱚ
ᱵᱟ ᱵᱟ ᱩᱱᱠᱩ ᱫᱚ ᱟᱲᱟᱜ ᱫᱚ ᱵᱟᱝ ᱩᱱᱠᱩ ᱫᱚ ᱢᱮᱫᱴᱮᱱ ᱤᱭᱟᱹ ᱨᱮ ᱢᱮᱱᱟᱜ ᱠᱚᱣᱟ ᱜᱚᱲᱟ ᱢᱮᱫᱴᱮᱱ ᱢᱟᱨᱟᱝ ᱟᱜ ᱞᱮ ᱵᱮᱱᱟᱣ ᱟᱠᱟᱫ ᱠᱚᱣᱟ ᱡᱟᱦᱟᱸ ᱫᱚ ᱦᱮᱸ ᱯᱷᱟᱨᱟᱢ ᱞᱮᱠᱟ ᱩᱱᱠᱩ ᱫᱚ ᱚᱱᱟ ᱵᱷᱤᱛᱤᱨ ᱨᱮᱜᱮ ᱠᱚ ᱛᱟᱦᱮᱱᱟ ᱛᱚᱞ ᱠᱚᱣᱟᱞᱮ ᱟᱲᱟᱜ ᱠᱚᱣᱟᱞᱮ ᱱᱚᱣᱟ ᱫᱚ ᱦᱮᱸ ᱢᱮᱱᱠᱷᱟᱱ ᱱᱚᱰᱮ ᱠᱷᱚᱱᱟᱜ ᱵᱟᱨᱦᱮ ᱫᱚ ᱵᱟᱞᱮ ᱩᱰᱩᱠ
ᱦᱳᱭ ᱜᱚᱝᱠᱮ ᱟᱨ ᱞᱤᱧ ᱞᱟᱹᱭᱮᱜ ᱢᱟᱱᱮ ᱟᱯᱮ ᱢᱮ ᱟᱯᱮ ᱥᱩᱢᱩᱱᱝ ᱜᱮ ᱥᱮ ᱢᱟᱱᱮ ᱟᱯᱮ ᱚᱱᱟ ᱫᱷᱟᱨᱮ ᱯᱟᱥᱮ ᱥᱮ ᱟᱯᱮ ᱦᱮᱸ ᱟᱯᱮ ᱴᱚᱴᱷᱟ ᱨᱮᱱ ᱥᱟᱱᱟᱢ ᱦᱚᱲ
ᱵᱟ ᱟᱞᱮ ᱚᱱᱟ ᱠᱚ ᱥᱟᱱᱟᱢ ᱦᱚᱲ ᱫᱚ ᱵᱟᱝ ᱛᱚᱵᱮ ᱯᱨᱟᱭ ᱞᱮᱠᱟᱜᱮ ᱟᱞᱮ ᱚᱱᱟ ᱠᱚᱨᱮᱱ ᱫᱚ ᱚᱱᱠᱟ ᱜᱮ ᱟᱨ ᱪᱮᱫ
ᱢᱟᱱᱮ ᱢᱟᱱᱮ ᱟᱹᱛᱤᱧ ᱫᱚ ᱵᱟᱯᱮ ᱤᱫᱤ ᱠᱚᱣᱟ
ᱵᱟᱝ ᱦᱮᱸ ᱤᱭᱟᱹ ᱠᱚᱫᱚ ᱠᱚ ᱤᱫᱤ ᱠᱚᱣᱟ ᱡᱟᱦᱟᱸᱭ ᱰᱟᱝᱨᱤ ᱢᱮᱨᱚᱢ ᱡᱟᱦᱟᱸᱭ ᱠᱚᱨᱮᱱ ᱢᱮᱱᱟᱜ ᱟᱠᱟᱫ ᱠᱚᱣᱟ ᱟᱨ ᱪᱮᱫ ᱦᱩᱸ ᱟᱨ ᱩᱱᱠᱩ ᱢᱮᱨᱚᱢ ᱵᱷᱤᱲᱤ ᱠᱚᱫᱚ ᱟᱹᱛᱤᱧ ᱤᱫᱤ ᱠᱚ ᱞᱟᱜᱟᱼᱟ ᱢᱮᱱᱠᱷᱟᱱ ᱱᱩᱠᱩ ᱡᱟᱦᱟᱸᱭ ᱠᱟᱰᱟ ᱵᱤᱛᱠᱤᱞ ᱩᱱᱠᱩ ᱫᱚ ᱦᱟᱸᱜ ᱟᱞᱮ ᱫᱚ ᱚᱲᱟᱜ ᱨᱮᱜᱮ ᱦᱟᱸᱜ ᱞᱮ ᱫᱚᱦᱚ ᱠᱚᱣᱟ ᱟᱨ ᱚᱸᱰᱮ ᱜᱮ ᱦᱟᱸᱜ ᱟᱹᱨᱩᱵ ᱥᱟᱯᱷᱟ ᱚᱸᱰᱮ ᱡᱚᱛᱚ ᱫᱟᱜ ᱠᱚᱨᱮᱱᱟᱜ ᱵᱮᱵᱚᱥᱛᱷᱟ ᱠᱚ ᱫᱚᱦᱚ ᱦᱩᱭ ᱠᱟᱱᱟ
ᱦᱳᱭ ᱦᱳᱭ ᱦᱳᱭ
ᱦᱩᱸ ᱚᱸᱰᱮ ᱜᱮ ᱟᱹᱨᱩᱵ ᱥᱟᱷᱟ ᱠᱚ ᱦᱩᱭᱩᱜᱼᱟ ᱡᱟ ᱡᱟᱵᱚᱛᱤ ᱯᱟᱹᱦᱤᱞ ᱯᱟᱹᱦᱤᱞ ᱫᱚ ᱛᱟᱦᱮᱸ ᱠᱟᱱᱟ ᱵᱟᱞᱛᱤ ᱛᱮ ᱫᱟᱜ ᱤᱫᱤ ᱠᱟᱛᱮ ᱟᱨᱩᱵ ᱞᱟᱜᱟᱜ ᱠᱟᱱ ᱛᱟᱦᱮᱸ ᱛᱚ ᱱᱮᱛᱟᱨ ᱫᱚ ᱤᱭᱟᱹ ᱡᱩᱜᱽ ᱛᱚ ᱦᱩᱸ ᱠᱚᱞ ᱠᱚ ᱥᱮᱴᱮᱨ ᱠᱟᱱᱟ ᱛᱟᱦᱚᱞᱮ ᱠᱷᱟᱱ ᱫᱚ ᱟᱫᱚ ᱚᱱᱟ ᱠᱚᱞ ᱠᱚᱛᱮ ᱥᱮᱞᱚ ᱠᱚᱛᱮ ᱜᱮ ᱦᱟᱸᱜ ᱟᱹᱨᱩᱵ ᱵᱟᱲᱟ ᱞᱟᱜᱟᱜᱼᱟ ᱚᱱᱟ ᱟᱹᱨᱩᱵ ᱠᱚᱣᱟᱞᱮ ᱚᱱᱟ ᱠᱚᱛᱮ ᱜᱮ ᱦᱩᱸ ᱦᱩᱸ
ᱟᱨ ᱜᱚᱝᱠᱮ ᱚᱠᱛᱚ ᱠᱚᱢᱟ ᱯᱚᱞᱚᱢ ᱛᱟᱵ ᱯᱚᱞᱚᱢ ᱤᱫᱤᱜ ᱠᱟᱱ᱾
ᱟᱪᱪᱷᱟ ᱟᱪᱪᱷᱟ
ᱟᱪᱪᱷᱟ ᱱᱚᱣᱟ ᱡᱟᱦᱟᱸ ᱟᱵᱚᱣᱟᱜ ᱜᱟᱞᱚᱪ ᱟᱠᱷᱲᱟ ᱵᱮᱱᱟᱣ ᱱᱚᱣᱟ ᱨᱮᱱᱟᱜ ᱚᱠᱛᱚ ᱫᱚ ᱟᱹᱰᱤ ᱟᱭᱢᱟ ᱠᱚᱢ ᱜᱮᱭᱟ᱾
ᱦᱮᱸ ᱦᱮᱸ ᱦᱮᱸ
ᱟᱵᱮᱱ ᱥᱟᱞᱟᱜ ᱨᱚᱲ ᱠᱟᱛᱮᱫ ᱦᱚᱸ ᱟᱹᱰᱤ ᱨᱟᱹᱥᱠᱟᱹᱞᱤᱧ ᱟᱴᱠᱟᱨ
ᱦᱮᱸ ᱜᱚᱝ ᱠᱮ ᱦᱮᱸ ᱜᱚᱝᱠᱮ ᱟᱹᱞᱤᱧ ᱦᱚᱸ ᱟᱹᱰᱤ ᱟᱹᱰᱤ ᱨᱟᱹᱥᱠᱟᱹ ᱜᱮᱞᱤᱧ ᱟᱴᱠᱟᱨᱮᱜ-ᱟ ᱟᱵᱮᱱ ᱡᱟᱦᱟᱸ ᱞᱮᱠᱟ ᱟᱵᱮᱱᱟᱜ ᱠᱟᱛᱷᱟ᱾ ᱦᱮᱸ ᱢᱚᱱᱮ ᱨᱮᱦᱚᱸ ᱟᱹᱰᱤ ᱨᱟᱹᱥᱠᱟᱹ ᱞᱤᱧ ᱵᱩᱡ ᱠᱮᱫᱟ ᱟᱨ ᱡᱩᱫᱤ ᱟᱨ ᱱᱟᱥᱮᱱᱟᱜ ᱡᱩᱫᱤᱧ ᱨᱚᱲ ᱫᱟᱲᱮᱭᱟᱜᱮᱭᱟ ᱛᱟᱦᱚᱞᱮ ᱠᱷᱟᱱ ᱟᱨ ᱱᱟᱯᱟᱭ ᱞᱤᱧ ᱟᱹᱭᱠᱟᱹᱣ ᱠᱮᱭᱟ ᱢᱮᱱᱠᱷᱟᱱ ᱟᱫᱚ ᱵᱮᱱ ᱪᱤᱠᱟᱹᱭᱟ ᱚᱠᱛᱚ ᱫᱚ ᱦᱟᱸᱜ ᱠᱚᱢ ᱜᱮᱛᱟᱞᱟᱝ-ᱟ ᱟᱞᱟᱝ ᱟᱜ ᱫᱚ ᱦᱮᱸ ᱥᱮ ᱱᱤᱝᱠᱟᱹ ᱜᱮ ᱱᱤᱝᱠᱟᱹ ᱠᱟᱛᱮᱜᱮ ᱜᱚᱞ ᱦᱩᱭᱩᱜᱼᱟ ᱱᱟᱭᱛᱮ ᱱᱟᱯᱟᱭ ᱛᱮᱵᱚᱱ ᱛᱟᱦᱮᱸᱱ ᱢᱟ ᱱᱤᱭᱟᱹ ᱜᱮᱵᱚᱱ ᱠᱷᱚᱡᱚᱜᱼᱟ᱾ ᱵᱮᱥᱴᱷᱤᱠ ᱵᱚᱱ ᱛᱟᱦᱮᱸᱱ ᱢᱟ ᱜᱷᱟᱨᱚᱧᱡᱽ ᱨᱮ ᱥᱟᱱᱟᱢ ᱠᱚ ᱟᱛᱮᱜ ᱜᱮ᱾
ᱦᱳᱭ ᱜᱚᱝᱠᱮ ᱟᱨ ᱟᱨ ᱢᱤᱫᱴᱮᱱ ᱠᱟᱛᱷᱟ ᱡᱮ ᱦᱚᱸᱜᱼᱚᱭ ᱟᱹᱵᱤᱱᱟᱜ ᱡᱟᱦᱟᱸ ᱚᱯᱮᱱᱤᱭᱚᱱ ᱵᱤᱱ ᱞᱟᱹᱭ ᱠᱮᱜ-ᱟ ᱵᱤᱨ ᱵᱩᱨᱩ ᱫᱟᱨᱮ ᱱᱟᱹᱲᱤ ᱪᱟᱞᱟᱣ ᱨᱮᱱᱟᱜ ᱦᱳᱭᱥᱮ ᱱᱚᱣᱟ ᱠᱚ ᱡᱮᱢᱚᱱ ᱛᱚ ᱚᱲᱟᱜ ᱞᱩᱛᱩᱨ ᱨᱮ
ᱦᱮᱸ ᱜᱚᱝᱠᱮ ᱦᱮᱸ᱾
ᱦᱳᱭ